ᱦᱮᱞᱳᱣ ᱾
ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱝᱠᱮ᱾
ᱪᱮᱫ ᱵᱤᱱ ᱪᱤᱠᱟᱭᱮᱜ-ᱟ ᱞᱟᱹᱭ ᱵᱤᱱ?
ᱟᱺᱭ ᱪᱤᱠᱟᱹ ᱵᱚᱞᱛᱮ ᱦᱚᱸᱜ-ᱚᱭ ᱫᱩᱲᱩᱵ ᱵᱟᱲᱟ ᱜᱮ ᱦᱩᱭ ᱠᱟᱱᱟ, ᱟᱨ ᱛᱟᱦᱚᱞᱮ ᱟᱢ ᱫᱚ ᱪᱮᱫ ᱠᱚᱢ ᱪᱤᱠᱟᱹᱭᱮᱫᱟ ᱱᱤᱛᱚᱜ ᱫᱚ?
ᱤᱧ ᱦᱩᱧ ᱫᱩᱲᱩᱵ ᱟᱠᱟᱱ ᱜᱮᱭᱟ ᱪᱷᱟᱛ ᱥᱮᱫ ᱨᱮ, ᱟᱫᱚ ᱟᱹᱵᱤᱱ ᱫᱟᱠᱟ ᱠᱚᱵᱤᱱ ᱡᱚᱢ ᱠᱟᱜᱼᱟ?
ᱦᱮᱸ ᱫᱟᱠᱟ ᱠᱚᱫᱚ ᱡᱚᱢ ᱦᱩᱭ ᱟᱠᱟᱱᱟ ᱫᱟᱠᱟ ᱠᱚ ᱡᱚᱢ ᱵᱟᱲᱟ ᱠᱟᱛᱮᱜ ᱜᱮ ᱦᱚᱸᱜ-ᱚᱭᱻ
ᱟᱫᱚ ᱞᱤᱧ ᱞᱟᱹᱭᱮᱫᱟ ᱡᱮ ᱱᱚᱣᱟ ᱫᱟᱢᱟᱱ ᱚᱠᱛᱚ ᱵᱟᱝ ᱤᱭᱟᱹ ᱠᱟᱛᱮᱫ ᱟᱭᱢᱟ ᱵᱟᱝ ᱵᱟᱹᱲᱤᱡ ᱜᱮ ᱤᱭᱟᱹ ᱠᱟᱛᱮᱫ, ᱟᱨ ᱪᱮᱫ ᱱᱤᱭᱟᱹ ᱜᱟᱞᱚᱪ ᱞᱮᱠᱷᱟᱱ ᱵᱷᱟᱜᱤᱜᱼᱟ ᱥᱮ ᱱᱚᱣᱟ ᱡᱩᱫᱤ ᱵᱮᱱ ᱞᱟᱹᱭ ᱥᱚᱫᱚᱨ ᱠᱟᱹᱴᱤᱡ ᱵᱷᱟᱜᱤ ᱠᱚᱜᱼᱟ᱾
ᱟᱫᱚ ᱜᱟᱞᱚᱪ ᱫᱚ ᱪᱮᱫ ᱤᱫᱤ ᱠᱟᱛᱮ ᱜᱟᱞᱚᱪ ᱦᱩᱭᱩᱜᱼᱟ ᱚᱝᱠᱟ ᱫᱚ ᱤᱧᱦᱚᱸ ᱵᱟᱹᱧ ᱩᱭᱦᱟᱹᱨ ᱟᱠᱟᱫᱟ ᱡᱩᱫᱤ ᱟᱢ ᱜᱮᱢ ᱞᱟᱹᱭ ᱞᱮ ᱠᱷᱟᱱ ᱟᱹᱰᱤ ᱱᱟᱯᱟᱭ ᱠᱚᱜᱼᱟ᱾
ᱟᱫᱚ ᱞᱤᱧ ᱞᱟᱹᱭᱮᱫᱼᱟ ᱡᱮ ᱦᱚᱸᱜ ᱱᱚᱣᱟ ᱡᱟᱦᱟᱸ ᱟᱵᱚᱣᱟᱜ ᱠᱤᱪᱷᱩ ᱡᱟᱦᱟᱸᱱᱟᱜ ᱡᱤᱱᱤᱥ ᱱᱤᱭᱮ ᱜᱮ, ᱱᱤᱛᱚᱜ ᱥᱟᱱᱟᱢ ᱱᱤᱭ ᱜᱮᱞᱟᱝ ᱜᱚᱞᱯᱷᱚᱭᱟ᱾ ᱟᱹᱞᱤᱧ ᱞᱟᱹᱭᱮᱜ-ᱟ ᱡᱮ ᱚᱱᱟ ᱡᱟ ᱡᱤᱱᱤᱥ ᱟᱵᱚ ᱵᱚᱱ ᱱᱚᱜᱼᱚᱭ ᱵᱚᱱ ᱦᱮᱸ ᱟᱵᱚ ᱥᱟᱱᱛᱟᱲ ᱦᱚᱯᱚᱱ ᱡᱮ ᱟᱵᱚ ᱚᱝᱠᱟ ᱦᱮᱸ ᱵᱟᱭᱨᱮ ᱠᱟᱹᱢᱤ ᱠᱚᱠᱚ ᱪᱟᱞᱟᱜ ᱠᱟᱱᱟ ᱟᱵᱚ ᱥᱟᱱᱛᱟᱲ ᱵᱚᱭᱦᱟ ᱠᱚ, ᱚᱱᱟ ᱠᱚ ᱱᱤᱭᱟᱹ ᱠᱤᱪᱷᱩ ᱞᱟᱝ ᱨᱚᱯᱚᱲᱟ᱾ ᱥᱟᱝᱛᱮ ᱟᱵᱚ ᱥᱟᱶᱛᱮ ᱚᱱᱟ ᱡᱟᱦᱟᱸ ᱟᱵᱚ ᱥᱟᱶᱛᱟ ᱵᱚᱰᱮᱭᱟᱜᱼᱟ ᱡᱟᱦᱟᱸ ᱫᱚ ᱠᱤᱪᱷᱩ ᱠᱤᱪᱷᱩ ᱦᱚᱲ ᱠᱚᱲᱟ ᱦᱚᱸ ᱟᱨ ᱠᱩᱲᱤ ᱦᱚᱸ ᱡᱟᱦᱟᱸᱭ ᱫᱚ ᱵᱟᱭᱨᱮ ᱠᱟᱢᱤ ᱪᱟᱞᱟᱣ ᱠᱟᱛᱮᱜ ᱦᱟᱱᱤ ᱱᱟᱭ ᱥᱟᱶ ᱨᱚᱯᱚᱲᱚᱜ ᱦᱟᱱᱤ ᱥᱟᱝ ᱱᱟᱹᱭ ᱥᱟᱝ ᱨᱚᱲ ᱵᱟᱲᱟᱭᱮᱫᱼᱟ ᱠᱚ ᱵᱟᱹᱦᱩ ᱠᱚᱦᱚᱸ, ᱦᱮᱸ ᱱᱚᱝᱠᱟ ᱠᱚ ᱵᱟᱝ ᱵᱟᱹᱲᱤᱡᱼᱟ ᱪᱷᱟᱛᱤᱠ ᱢᱟᱛᱤᱠ ᱥᱟᱞᱟᱜ ᱵᱚᱱ ᱨᱚᱲᱮᱜ-ᱟ ᱥᱮ ᱮᱢᱱᱤ ᱥᱟᱱᱛᱟᱲ ᱠᱚ ᱠᱚᱲᱟ ᱥᱟᱶ ᱱᱚᱣᱟ ᱠᱚ ᱪᱮᱜ ᱪᱮᱫ ᱞᱮᱠᱟ ᱢᱮᱫ ᱛᱮᱵᱤᱱ ᱠᱚᱭᱚᱜᱮᱜ-ᱟ ᱥᱮ ᱪᱮᱫ ᱞᱮᱠᱟ ᱵᱤᱱ ᱵᱩᱡᱷᱟᱹᱭᱟ? ᱟᱨ ᱡᱟᱦᱟᱸ ᱞᱤᱧ ᱨᱚᱲ ᱥᱚᱫᱚᱨ ᱠᱮᱜ-ᱟ ᱱᱚᱣᱟ ᱡᱩᱫᱤ ᱠᱟᱹᱴᱤᱡ ᱵᱤᱱ ᱞᱟᱹᱭ ᱜᱚᱴᱟᱭᱟ ᱠᱷᱩᱵ ᱜᱮ ᱵᱷᱟᱹᱜᱮᱜ-ᱟ᱾
ᱦᱮᱸ ᱟᱫᱚ ᱱᱚᱣᱟ ᱢᱤᱫᱴᱟᱝ ᱵᱚᱞᱛᱮ ᱡᱟᱦᱟᱸ ᱵᱟᱭᱨᱮ ᱠᱟᱹᱢᱤ ᱠᱟᱛᱷᱟᱢ ᱞᱟᱹᱭ ᱠᱮᱫᱟ ᱢᱮᱱᱠᱷᱟᱱ ᱮᱸ
ᱦᱩᱸ᱾
ᱟᱫᱚ ᱩᱸ ᱱᱚᱣᱟ ᱟᱵᱚᱣᱟᱜ ᱥᱤᱧ ᱚᱛ ᱫᱤᱥᱚᱢ ᱛᱟᱞᱟᱨᱮ ᱟᱵᱚ ᱥᱟᱱᱛᱟᱲ ᱦᱚᱯᱚᱱ ᱫᱚ ᱤᱧᱫᱩᱧ ᱞᱟᱹᱭᱟ ᱢᱟᱱᱮ ᱩᱱᱟᱹᱜ ᱦᱟᱥᱟ ᱡᱟᱭᱜᱟ ᱛᱮᱫᱚ ᱵᱟᱵᱚᱱ ᱚᱯᱷᱟᱵ ᱜᱮ ᱠᱟᱹᱴᱤᱡ ᱦᱳᱞᱳ ᱢᱮᱱᱟᱜ ᱛᱟᱵᱚᱱᱟ᱾
ᱟᱨ ᱥᱟᱶᱛᱮ ᱡᱩᱫᱤ ᱵᱚᱱ ᱮᱸ ᱛᱚᱞᱟᱥ ᱞᱮᱠᱷᱟᱱ ᱮᱸ ᱟᱛᱳ ᱥᱩᱨ ᱥᱩᱯᱩᱨ ᱮᱸ ᱠᱚᱨᱮᱜ ᱦᱚᱸ ᱡᱩᱫᱤ ᱠᱟᱹᱢᱤ ᱫᱚ ᱜᱟᱱᱚᱜ ᱜᱮᱭᱟ ᱢᱮᱱᱠᱷᱟᱱ ᱛᱟᱣ ᱮᱸ ᱟᱹᱰᱤ ᱦᱚᱲ ᱜᱮ ᱟᱭᱢᱟ ᱦᱚᱲ ᱜᱮᱵᱚᱱ ᱪᱟᱞᱟᱜ ᱠᱟᱱᱟ ᱵᱤᱫᱮᱥ ᱠᱟᱹᱢᱤ ᱠᱤᱱᱛᱩᱢ ᱪᱤ ᱠᱚᱹᱭᱟ ᱞᱟᱡ ᱡᱟᱞᱟ ᱡᱟᱦᱟᱱ ᱡᱟᱞᱟ ᱜᱮ, ᱟᱫᱚ ᱩᱸ ᱠᱟᱹᱢᱤ ᱪᱟᱞᱟᱣ ᱫᱚ ᱵᱷᱩᱞ ᱫᱚ ᱵᱟᱹᱧ ᱞᱟᱹᱭ ᱫᱟ ᱠᱤᱱᱛᱩ ᱢᱮᱱᱠᱷᱟᱱ ᱯᱟᱹᱭᱞᱟᱹ ᱨᱮ ᱫᱩᱧ ᱞᱟᱹᱭᱟ ᱡᱟᱱᱟᱢ ᱫᱤᱥᱚᱢ ᱨᱮ ᱛᱟᱦᱮᱸ ᱠᱟᱛᱮ ᱡᱩᱫᱤ ᱡᱟᱦᱟᱱᱟᱜ ᱵᱚᱱ ᱡᱟᱦᱟᱸ ᱪᱤᱠᱟᱹ ᱫᱟᱲᱮᱭᱟᱜᱼᱟ ᱚᱱᱟ ᱱᱟ ᱯᱟᱭᱟ, ᱟᱨ ᱡᱩᱫᱤ ᱥᱮᱭᱨᱚᱠᱚᱢ ᱵᱟᱭᱨᱮ ᱵᱚᱱ ᱪᱟᱞᱟᱜ ᱠᱟᱱ ᱜᱮᱭᱟ ᱢᱮᱱᱠᱷᱟᱱ ᱵᱟᱭᱨᱮ ᱨᱮ ᱚᱱᱠᱟ ᱜᱮᱵᱚᱱ ᱛᱟᱦᱮᱱ ᱢᱟ ᱛᱟᱦᱮᱸ ᱠᱟᱛᱮᱫ ᱮᱸ ᱠᱟᱹᱴᱤᱡ ᱵᱟᱹᱲ ᱛᱤ ᱧᱚᱜ ᱠᱟᱹᱣᱰᱤ ᱜᱮᱵᱚᱱ ᱟᱹᱜᱩᱭ ᱢᱟ ᱟᱨ ᱥᱟᱶᱛᱮ ᱮᱸ ᱟᱹᱜᱩ ᱠᱟᱛᱮ ᱠᱟᱹᱢᱤ ᱨᱮᱵᱚᱱ ᱞᱟᱜ ᱜᱟᱣ ᱢᱟ ᱡᱮᱢᱚᱱ ᱦᱟᱺᱰᱤ ᱯᱟᱹᱣᱨᱟᱹ ᱧᱩ ᱮᱢᱟᱱ ᱛᱮᱱᱟᱜ ᱨᱮ ᱟᱞᱚᱵᱚᱱ ᱠᱷᱚᱨᱪᱟᱭ ᱢᱟ ᱛᱟᱦᱚᱞᱮ ᱱᱟᱯᱟᱭᱚᱜᱼᱟ ᱤᱧᱟᱹᱜ ᱢᱚᱱᱮ ᱛᱮᱫᱚ, ᱛᱟᱦᱚᱞᱮ ᱟᱢ ᱫᱚ ᱚᱠᱟ ᱞᱮᱠᱟᱢ ᱢᱚᱱᱮᱭᱮᱫᱟ?
ᱦᱮᱸ ᱟᱫᱚ ᱤᱧᱤᱧ ᱢᱚᱱᱮᱭᱮᱼᱟ ᱱᱚᱝᱠᱟ ᱱᱟᱜ, ᱚᱱᱮ ᱡᱮ ᱚᱱᱮ ᱡᱮ ᱵᱟᱭᱨᱮ ᱠᱟᱹᱢᱤᱢ ᱪᱟᱞᱟᱜ ᱠᱟᱱᱟ ᱵᱟᱭᱨᱮ ᱠᱟᱹᱢᱤ ᱪᱟᱞᱟᱣ ᱠᱟᱛᱮ ᱦᱚᱸ ᱵᱚᱨᱚᱱ ᱥᱟᱱᱛᱟᱲ ᱵᱚᱭᱦᱟ ᱠᱚ, ᱟᱹᱰᱤ ᱩᱛᱟᱹᱨ ᱡᱟᱭᱜᱟ ᱠᱚᱨᱮ ᱴᱷᱤᱠᱟᱹᱫᱟᱨ ᱠᱚᱠᱚ ᱱᱚᱝᱠᱟ ᱠᱚ ᱱᱚᱝᱠᱟᱭᱮᱜᱼᱟ ᱡᱮ ᱠᱟᱹᱢᱤ ᱠᱟᱛᱮᱜ ᱡᱟᱦᱟᱸ ᱵᱤᱱ ᱞᱟᱹᱭ ᱠᱮᱫᱟ ᱠᱟᱹᱣᱰᱤ ᱟᱹᱜᱩ ᱠᱟᱹᱣᱰᱤ ᱟᱹᱜᱩ ᱢᱟ ᱟᱹᱰᱤ ᱩᱸ ᱵᱷᱟᱜᱮ ᱠᱟᱛᱷᱟ ᱵᱤᱱ ᱞᱟᱹᱭ ᱠᱮᱜ-ᱟ ᱟᱨ ᱟᱵᱚᱣᱟᱜ ᱠᱷᱮᱛ ᱵᱟᱹᱫᱽ ᱠᱚ ᱦᱮᱱᱟᱜᱼᱟ ᱡᱟᱦᱟᱸ ᱱᱟᱜ ᱠᱚ ᱠᱟᱹᱢᱤ ᱠᱚ ᱞᱟᱜᱟᱣ ᱜᱟᱱᱚᱜᱼᱟ ᱡᱟᱦᱟᱸ ᱪᱟᱥ ᱵᱟᱥ ᱠᱚᱨᱮᱜ ᱵᱷᱟᱜᱮ ᱧᱚᱜ ᱪᱟᱥ ᱵᱟᱥ ᱠᱟᱛᱮᱜ ᱵᱷᱟᱜᱮ ᱡᱚᱛᱚ ᱠᱤᱪᱷᱩ ᱜᱮ ᱢᱟᱱᱮ ᱡᱟᱦᱟᱸ ᱛᱮ ᱪᱟᱥᱵᱟᱥ ᱠᱟᱹᱢᱤ ᱦᱚᱸ ᱟᱹᱰᱤ ᱵᱷᱟᱜᱮ ᱠᱟᱹᱢᱤ ᱛᱚ ᱡᱟᱦᱟᱱᱟᱜ ᱠᱚᱨᱮ ᱥᱚᱵᱽᱡᱤ ᱠᱚᱫᱚ ᱵᱤᱥᱟᱞ ᱱᱤᱛᱚᱜ ᱫᱚ ᱫᱟᱢ ᱦᱚᱸ ᱵᱷᱟᱜ ᱜᱮᱭᱟ, ᱧᱟᱢᱚᱜᱼᱟ ᱡᱟᱦᱟᱸ ᱥᱚᱢᱚᱭ ᱨᱮ ᱚᱠᱛᱚ ᱨᱮ ᱡᱟᱦᱟᱸ ᱥᱚᱵᱽᱡᱤᱢ ᱪᱟᱥ ᱫᱟᱲᱮᱭᱟᱜ ᱠᱷᱟᱱ ᱫᱚ ᱵᱷᱟᱜᱮ ᱜᱮ ᱫᱟᱢ ᱧᱟᱢᱚᱜᱼᱟ᱾ ᱟᱫᱚ ᱚᱱᱟᱞᱤᱧ ᱞᱟᱹᱭᱮᱫᱼᱟ ᱵᱟᱭᱨᱮ ᱠᱟᱹᱢᱤ ᱪᱟᱞᱟᱣ ᱠᱟᱛᱮ ᱫᱚ ᱚᱱᱠᱟ ᱟᱫᱚ ᱠᱤᱪᱷᱩ ᱠᱤᱪᱷᱩ ᱟᱵᱚ ᱨᱮ ᱠᱤᱥᱟᱹᱬ ᱟᱹᱞᱤᱧ ᱫᱚ ᱵᱟᱭᱨᱮ ᱠᱟᱹᱢᱤ ᱫᱚ ᱵᱟᱞᱤᱧ ᱥᱟᱡᱮᱥ ᱥᱟ, ᱠᱤᱪᱷᱩ ᱠᱤᱪᱷᱩ ᱠᱤᱥᱟᱹᱬ ᱟᱵᱚ ᱥᱟᱱᱛᱟᱲ ᱠᱚᱨᱮᱱ ᱩᱱᱠᱩ ᱦᱚᱸᱠᱚ ᱱᱚᱝᱠᱟ ᱠᱚ ᱢᱟᱱᱮ ᱱᱚᱝᱠᱟ ᱠᱟ ᱦᱩᱭ ᱟᱠᱟᱱᱟ ᱡᱟᱦᱟᱸ ᱫᱚ ᱦᱤᱥᱠᱟᱹᱦᱩᱞᱩᱝ ᱠᱚ ᱯᱮᱨᱮᱡ ᱟᱠᱟᱱᱟ᱾ ᱟᱫᱚ ᱦᱚᱸᱜᱼᱚᱭ ᱡᱮᱢᱚᱱ ᱡᱟᱦᱟᱸᱭ ᱠᱚ ᱠᱤᱥᱟᱹᱬ ᱜᱮᱭᱟ ᱟᱫᱚ ᱡᱩᱫᱤ ᱩᱱᱠᱩ ᱠᱚ ᱢᱚᱱᱮᱭᱟ ᱡᱮ ᱟᱠᱚ ᱠᱚ ᱪᱟᱥᱵᱟᱥᱟ ᱥᱮ ᱡᱟᱦᱟᱸ ᱟᱠᱚ ᱡᱟᱦᱟᱸ ᱯᱳᱞᱴᱨᱤ ᱯᱷᱟᱨᱟᱢ ᱠᱚ ᱡᱟᱦᱟᱱᱟᱜ ᱠᱚᱜᱮ ᱡᱟᱦᱟᱱᱟᱜ ᱯᱷᱚᱨᱟᱢ ᱠᱚ ᱥᱩᱠᱨᱤ ᱪᱟᱥ ᱠᱚ ᱦᱟᱱᱟ ᱱᱟᱣᱟ ᱠᱚ ᱪᱟᱥ ᱦᱚᱲ ᱡᱩᱫᱤ ᱟᱛᱳ ᱠᱚᱨᱮᱱ ᱦᱚᱲ ᱠᱚ ᱡᱩᱫᱤ ᱠᱚ ᱠᱟᱹᱢᱤ ᱠᱟᱡᱽ ᱠᱚ ᱮᱢᱟ ᱠᱚᱣᱟ, ᱟᱫᱟ ᱦᱚᱲ ᱡᱟᱱᱤᱡ ᱵᱟᱭᱨᱮ ᱫᱚ ᱵᱟᱠᱚ ᱱᱟᱜᱠᱷᱟᱱ ᱵᱟᱠᱚ ᱫᱟᱹᱲᱟ᱾ ᱟᱨ ᱵᱟᱭᱨᱮ ᱪᱟᱞᱟᱣ ᱠᱟᱛᱮᱫ ᱫᱚ ᱚᱱᱠᱟᱜ ᱠᱟᱱᱟ ᱡᱮ ᱠᱟᱹᱢᱤ ᱫᱚᱠᱚ ᱠᱟᱹᱢᱤ ᱦᱚᱪᱚᱭᱮᱫ ᱠᱚᱣᱟ ᱯᱩᱭᱥᱟ ᱚᱠᱚᱭ ᱦᱚᱸ ᱵᱟᱠᱚ ᱮᱢᱟᱠᱚᱣᱟ ᱟᱨ ᱯᱩᱭᱥᱟ ᱵᱟᱝᱠᱚ ᱮᱢᱟ ᱠᱚ ᱠᱟᱱᱟ ᱥᱟᱶᱛᱮ ᱟᱨ ᱡᱩᱫᱤ ᱯᱚᱭᱥᱟ ᱠᱷᱚᱭ ᱠᱚᱢ ᱪᱟᱞᱟᱜ ᱠᱟᱱᱟ ᱜᱚᱡ ᱦᱚᱸᱠᱚ ᱜᱚᱡᱮᱫ ᱠᱚᱣᱟ ᱚᱝᱠᱟᱱ ᱠᱚᱜᱮ᱾ ᱪᱩ ᱟᱸᱡᱚᱢᱚᱜ ᱠᱟᱱᱟ ᱟᱫᱚ ᱚᱱᱟ ᱠᱚ ᱡᱤᱱᱤᱥ ᱧᱮᱞ ᱠᱟᱛᱮ ᱱᱚᱝᱠᱟ ᱵᱩᱡᱷᱟᱹᱜᱼᱟ ᱡᱮ ᱟᱵᱚ ᱥᱟᱱᱛᱟᱲᱤ ᱨᱮ ᱚᱱᱠᱟ ᱦᱤᱥᱠᱟᱹ ᱦᱩᱞᱩᱝ ᱵᱟᱝ ᱛᱟᱦᱮᱱᱟ᱾ ᱥᱤᱥᱠᱟᱹᱦᱩᱞᱩᱝ ᱵᱟᱝ ᱛᱟᱦᱮ ᱠᱟᱛᱮ ᱡᱩᱫᱤ ᱟᱵᱚ ᱵᱚᱱ ᱦᱮᱸ ᱚᱱᱠᱟ ᱵᱚᱱ ᱞᱟᱹᱭᱟ ᱡᱮ ᱡᱟᱦᱟᱸᱭᱟᱜ ᱫᱚ ᱴᱟᱠᱟ ᱯᱚᱭᱥᱟ ᱦᱮᱱᱟᱜ ᱛᱟᱭᱟ ᱩᱱᱤᱭᱟᱜ ᱫᱚ ᱟᱨᱚ ᱟᱨᱚ ᱦᱟᱨᱟᱜ ᱛᱟᱭᱟ ᱡᱩᱫᱤ ᱚᱱᱠᱟᱭ ᱩᱸ ᱩᱸ ᱠᱟᱹᱢᱤ ᱮᱢᱟ ᱠᱚᱣᱟᱭ᱾ ᱠᱷᱟᱱ ᱫᱚ ᱟᱵᱤᱱ ᱦᱚᱸ ᱚᱱᱠᱟᱭ ᱠᱟᱹᱢᱤ ᱦᱚᱪᱚ ᱵᱤᱱᱟ ᱥᱮ ᱟᱹᱞᱤᱧᱮ ᱠᱟᱹᱢᱤ ᱚᱪᱚ ᱞᱤᱧᱟᱹ ᱡᱟᱦᱟᱸ ᱞᱮᱠᱟᱜᱮ ᱚᱱᱠᱟ ᱠᱟᱛᱮᱫ ᱡᱩᱫᱤ ᱟᱹᱞᱤᱧ ᱜᱮ ᱡᱩᱫᱤ ᱞᱤᱧ ᱠᱟᱹᱢᱤ ᱦᱚᱪᱚ ᱠᱚᱣᱟ ᱢᱚᱬᱮ ᱜᱚᱴᱟᱝ ᱦᱚᱲ ᱛᱟᱞᱦᱮ ᱟᱹᱥᱩᱞᱚᱜ-ᱟ ᱠᱚ ᱟᱠᱚ ᱦᱚᱸ ᱟᱨ ᱥᱟᱶᱛᱮ ᱟᱹᱞᱤᱧᱟᱜ ᱦᱚᱸ ᱴᱟᱠᱟ ᱯᱚᱭᱥᱟ ᱦᱩᱭᱩᱜ ᱛᱮ ᱯᱷᱨᱤ ᱛᱮᱫᱚ ᱱᱟᱦᱟᱜ ᱵᱟ ᱚᱠᱚᱭ ᱦᱚᱸ ᱵᱟᱵᱚᱱ ᱟᱹᱥᱩᱞᱮᱫ ᱠᱚᱣᱟ ᱟᱫᱚ ᱚᱱᱟ ᱠᱚ ᱡᱤᱱᱤᱥ ᱧᱮᱞ ᱠᱟᱛᱮᱫ ᱪᱮᱫ ᱞᱮᱠᱟᱵᱤᱱ ᱵᱩᱡᱷᱟᱹᱣᱟ ᱠᱟᱹᱴᱤᱡ ᱟᱹᱞᱤᱧᱟᱜ ᱪᱤᱱᱛᱟᱹ ᱵᱷᱟᱵᱱᱟ ᱫᱚ ᱱᱚ ᱠᱟ ᱟᱫᱚ ᱠᱟᱹᱴᱤᱡ ᱞᱟᱹᱭ ᱥᱚᱫᱚᱨ ᱞᱮᱠᱷᱟᱱ ᱵᱷᱟᱹᱜᱮ ᱠᱚᱜᱼᱟ᱾
ᱦᱮᱸ ᱢᱟᱱᱮ ᱟᱢᱟᱜ ᱪᱤᱱᱛᱟᱹ ᱵᱟᱵᱟ ᱡᱟᱦᱟᱢ ᱞᱟᱹᱭ ᱠᱮᱫᱟ ᱟᱹᱰᱤ ᱢᱤᱫᱴᱟᱝ ᱱᱟᱯᱟᱭ ᱠᱟᱛᱷᱟᱢ ᱥᱟᱵ ᱨᱟᱠᱟᱵ ᱟᱠᱟᱫᱟ ᱡᱮ ᱵᱟᱝ ᱪᱟᱞᱟᱣ ᱠᱟᱛᱮ ᱡᱩᱫᱤ ᱟᱛᱳ ᱯᱟᱲᱟ ᱜᱮᱵᱚᱱ ᱛᱟᱦᱮᱱᱟ ᱚᱱᱟ ᱢᱤᱫᱴᱟᱝ ᱟᱹᱰᱤ ᱫᱟᱢᱟᱱ ᱮᱸ ᱠᱟᱛᱷᱟ ᱠᱟᱱᱟ ᱥᱟᱶ ᱥᱟᱶ ᱛᱮᱦᱚᱸ ᱡᱟᱦᱟᱸ ᱠᱟᱹᱣᱰᱤ ᱨᱮᱱᱟᱜ ᱠᱟᱛᱷᱟ ᱥᱟᱹᱨᱤᱜᱮ ᱤᱧ ᱦᱩᱧ ᱧᱮᱞ ᱟᱠᱟᱫᱟ ᱟᱹᱛᱩ ᱯᱟᱲᱟᱨᱮ᱾ ᱥᱮ ᱫᱟᱫᱟ ᱛᱟᱠᱚ ᱦᱚᱸᱠᱚ ᱪᱟᱞᱟᱣ ᱵᱟᱲᱟ ᱞᱮᱱᱟ ᱱᱚᱝᱠᱟ ᱦᱚᱸ ᱦᱩᱭ ᱠᱟᱱᱟ᱾ ᱮᱸ ᱪᱟᱞᱟᱣ ᱠᱟᱱᱟ ᱵᱟᱭᱨᱮ ᱢᱤᱫ ᱵᱟᱭᱨᱮ ᱪᱟᱞᱟᱣ ᱠᱟᱛᱮ ᱢᱤᱫ ᱵᱟᱨ ᱥᱮᱨᱢᱟ ᱛᱟᱦᱮᱸ ᱠᱟᱛᱮᱫ ᱦᱚᱸ, ᱢᱟᱱᱮ ᱠᱟᱹᱣᱰᱤ ᱫᱚ ᱢᱟᱱᱮ ᱵᱟᱝ ᱜᱮᱠᱚ ᱧᱟᱢ ᱟᱠᱟᱫᱟ ᱥᱟᱶᱛᱮ ᱚᱱᱠᱟ ᱦᱤᱥᱟᱹᱵ ᱠᱚ ᱩᱫᱩᱜ ᱠᱟᱜ ᱠᱚᱣᱟ ᱡᱮ, ᱟᱡ ᱴᱷᱮᱱ ᱜᱮ ᱜᱷᱩᱨᱮ ᱢᱟᱱᱮ ᱩᱱᱤ ᱴᱷᱮᱱ ᱜᱮᱭ ᱨᱤᱱ ᱟᱠᱟᱱᱟ, ᱠᱟᱹᱢᱤ ᱪᱟᱞᱟᱣ ᱠᱟᱱᱟᱭ ᱤᱧ ᱫᱟᱫᱟ, ᱢᱟᱱᱮ ᱫᱟᱫᱟ ᱦ ᱦᱚᱲ ᱜᱮ ᱱᱚᱝᱠᱟ ᱟᱹᱛᱩ ᱥᱟᱹᱜᱟᱹᱭ, ᱠᱤᱱᱛᱩ ᱩᱱᱩᱭ ᱜᱮ ᱡ ᱟᱣ ᱟᱣ ᱢᱟᱹᱞᱤᱠ ᱜᱮ ᱩᱱᱤ ᱴᱷᱮᱱ ᱠᱷᱚᱱ ᱯᱚᱭᱥᱟᱭ ᱧᱟᱢᱟ ᱪᱤᱼᱠᱟ ᱵᱷᱟᱵᱛᱮ ᱱᱩᱠᱩ ᱢᱟᱱᱮ ᱟᱠᱚ ᱩᱻ ᱢᱟᱱᱮ ᱚᱱᱠᱟ ᱵᱚᱸᱠᱟ ᱢᱚᱠᱚ ᱥᱟᱡᱟᱣ ᱟᱠᱟᱫ ᱠᱚᱣᱟ ᱟᱫᱚ ᱚᱱᱠᱟᱱᱟᱜ ᱟᱹᱰᱤ ᱨᱚᱠᱚᱢ ᱮᱸᱴᱠᱮᱴᱚᱲᱮ ᱫᱚ ᱦᱩᱭᱩᱜ ᱠᱟᱱ ᱜᱮᱭᱟ, ᱟᱨᱠᱤ ᱧᱮᱞ ᱫᱟ᱾
ᱟᱫᱚ ᱟᱹᱞᱤᱧ ᱞᱤᱧ ᱠᱩᱞᱤ ᱵᱤᱱᱟ, ᱡᱮ ᱩᱱᱤ ᱫᱟᱫᱟ ᱦᱚᱲ ᱜᱮ ᱪᱟᱞᱟᱣ ᱞᱮᱱᱟ ᱦᱮᱸᱥᱮ, ᱱᱩᱭ ᱫᱚ ᱱᱚᱣᱟ ᱡᱟᱦᱟᱸ ᱴᱟᱠᱟ ᱯᱚᱭᱥᱟ ᱡᱟᱦᱟᱸ ᱮᱲᱮ ᱢᱟᱱᱮ ᱮᱲᱮ ᱦᱚᱪᱚᱭᱮᱱ ᱜᱮ ᱟᱵᱚ ᱫᱚ, ᱥᱟᱶᱛᱮ ᱡᱟᱦᱟᱸ ᱠᱚ ᱨᱤᱱ, ᱡᱟᱦᱟᱸ ᱚᱱᱮ ᱨᱤᱱ ᱫᱚᱭ ᱮᱢ ᱠᱮᱫᱮᱜᱼᱟ ᱥᱮ ᱟᱫᱚᱭ ᱫᱟᱹᱲ ᱠᱮᱼᱟ?
ᱵᱟᱝ ᱟᱫᱚ ᱱᱩᱭ ᱫᱚ ᱚᱲᱟᱜ ᱜᱮ ᱦᱮᱡ ᱞᱮᱱᱟ, ᱟᱫᱚ ᱯᱟᱥᱮ ᱮ ᱟᱹᱛᱩ ᱨᱤᱱᱤᱡ ᱜᱮ ᱢᱟᱱᱮ ᱟᱵ ᱠᱟᱹᱴᱤᱡ ᱥᱟᱺᱜᱤᱧ ᱧᱚᱜ ᱜᱮ ᱯᱟᱸᱪ ᱪᱷᱚ ᱠᱤᱞᱳᱢᱤᱴᱟᱨ ᱨᱤᱱᱤᱡ ᱦᱚᱲ ᱜᱮ ᱠᱟᱱᱟᱭ ᱟᱫᱚ, ᱡᱚᱠᱷᱚᱱ ᱱᱚᱝᱠᱟ ᱟᱹᱛᱳ ᱠᱚᱲᱮ ᱦᱮᱡ ᱞᱮᱠᱟᱱ, ᱠᱩᱞᱤ ᱠᱤᱫᱤᱭᱟᱞᱮ ᱡᱮ ᱱᱚᱝᱠᱟ ᱱᱚᱝᱠᱟ ᱵᱮᱯᱟᱨ, ᱟᱫᱚ ᱵᱷᱟᱜᱤ ᱜᱤᱫᱽᱨᱟᱹ ᱜᱮ ᱟᱫᱚ ᱢᱮᱫ ᱴᱟᱝ ᱟᱫᱚ ᱮᱻ ᱡᱚᱠᱷᱚᱱ ᱟᱫᱚᱞᱮ ᱱᱚᱝᱠᱟ ᱯᱟᱞᱢᱟᱨᱟᱣ ᱟᱹᱛᱩ ᱢᱚᱬᱮ ᱦᱚᱲ ᱟᱛᱮ, ᱟᱫᱚ ᱠᱩ ᱞᱟᱹᱭ ᱫᱟ ᱟᱫ ᱟᱹᱛᱩ ᱢᱚᱬᱮ ᱦᱚᱲ ᱵᱟᱭ ᱞᱟᱹᱭ ᱠᱟᱜ ᱵᱚᱱᱟ, ᱡᱮ ᱩᱱᱤ ᱡᱚᱠᱷᱚᱱ ᱮ ᱦᱮᱡ ᱞᱮᱱᱟ ᱠᱟᱹᱢᱤ ᱤᱫᱤᱭᱟᱭ, ᱵᱟᱠᱤᱱ ᱵᱟᱲᱟᱭ ᱪᱚᱣ ᱠᱟᱜ ᱵᱚᱱᱟ ᱠᱤᱱᱛᱩ ᱩᱱᱟᱹᱜ ᱠᱤᱪᱷᱩ ᱫᱚ ᱵᱟᱵᱚᱱ ᱪᱟᱯ ᱫᱟᱲᱮᱭᱟᱭ ᱠᱟᱱᱟ, ᱛᱟᱣ ᱨᱮᱦᱚᱸ ᱟᱫᱚ ᱟᱹᱛᱩ ᱦᱚᱲ ᱚᱱᱠᱚ ᱥᱟᱱᱟᱢ ᱠᱚ ᱣᱟᱛᱮᱫ ᱜᱮ, ᱯᱟᱸᱪ ᱪᱷᱚ ᱡᱚᱱ ᱥᱟᱛ ᱡᱚᱱ ᱟᱛᱮᱫ ᱞᱮ ᱪᱟᱞᱟᱣᱱᱟ, ᱠᱟᱛᱮᱫ ᱱᱚᱝᱠᱟ ᱞᱟᱹᱭ ᱵᱟᱲᱟ ᱠᱟᱛᱮᱫ ᱫᱚ ᱠᱟᱹᱣᱰᱤ ᱫᱚ, ᱢᱚᱴᱟᱢᱩᱴᱤ ᱦᱟᱹᱱᱤ ᱜᱮ ᱮᱢ ᱦᱚᱪᱚ ᱦᱩᱭᱱᱟ, ᱟᱨᱠᱤ ᱠᱟᱨᱚᱱ ᱟᱢ ᱫᱚ ᱱᱤᱪᱷᱩᱠᱩᱲᱟᱹᱭ ᱮᱢ ᱛᱮᱜᱮ ᱦᱩᱭᱩᱜ ᱛᱟᱢᱟ, ᱟᱫᱚ ᱚᱱᱠᱟ ᱠᱟᱛᱮᱜ ᱢᱚᱴᱟᱢᱩᱴᱤ ᱠᱟᱹᱣᱰᱤ ᱫᱚ ᱟᱹᱫᱟᱹᱭ ᱦᱩᱭ ᱠᱟᱱᱟ᱾
ᱡᱟᱭ ᱦᱳᱠ ᱚᱱᱟ ᱢᱤᱫᱴᱟᱜ ᱠᱟᱛᱷᱟ ᱠᱟᱱᱟ, ᱟᱨ ᱡᱚᱛᱚ ᱠᱷᱚᱱᱟᱜ ᱢᱤᱫᱴᱟᱝ ᱢᱟᱨᱟᱝ ᱠᱟᱛᱷᱟ ᱦᱳᱭᱳᱜ ᱠᱟᱱᱟ ᱡᱮ ᱟᱵᱚ ᱵᱚᱱ ᱪᱟᱞᱟᱜ ᱠᱟᱱᱟ, ᱚᱱᱠᱟ ᱵᱚᱱ ᱱᱟᱥᱟᱣ ᱦᱚᱪᱚᱜ ᱠᱟᱱᱟ ᱦᱮᱸ, ᱱᱚᱜ ᱱᱚᱣᱟ ᱠᱚ ᱪᱮᱛᱟᱱ ᱨᱮ ᱱᱚᱝᱠᱟ ᱠᱟᱱᱟ ᱵᱩᱡᱩ ᱟᱨ ᱥᱟᱶᱛᱮ ᱚᱱᱟ ᱡᱟᱦᱟᱸ ᱟᱵᱚ ᱨᱮᱱ ᱠᱤᱪᱷᱩ ᱠᱤᱪᱷᱩ ᱟᱵᱚᱨᱮᱱ ᱵᱟᱦᱩ ᱮᱨᱟ ᱠᱚ, ᱥᱮ ᱟᱵᱚᱨᱮᱱ ᱱᱚᱝᱠᱟ ᱤᱭᱟᱹ ᱠᱚ ᱝᱠᱟᱭᱚᱜ ᱠᱚ ᱡᱟᱦᱟᱸ ᱫᱚ ᱦᱚᱸᱜᱚᱭ ᱪᱟᱞᱟᱜ ᱵᱚᱱ ᱵᱟᱭᱨᱮ ᱠᱟᱹᱢᱤ ᱵᱚᱱ ᱪᱟᱞᱟᱜ ᱠᱟᱱᱟ, ᱠᱩᱲᱤ ᱜᱤᱫᱽᱨᱟᱹ ᱦᱚᱸ ᱱᱤᱛᱚᱜ ᱵᱟᱭᱨᱮ ᱠᱟᱹᱢᱤ ᱠᱚ ᱪᱟᱞᱟᱜ ᱠᱟᱱᱟ ᱠᱩᱲᱤ ᱜᱤᱫᱽᱨᱟᱹ ᱫᱚ ᱟᱞᱤᱧ ᱞᱤᱧ ᱞᱟᱹᱭᱟ ᱡᱮ, ᱠᱩᱲᱤ ᱜᱤᱫᱽᱨᱟᱹ ᱫᱚ ᱵᱟ ᱵᱮᱥᱤᱨ ᱵᱷᱟᱜᱽ ᱥᱚᱝᱥᱟᱨ ᱨᱮᱫᱚ ᱵᱟᱭᱨᱮ ᱠᱟᱹᱢᱤ ᱫᱚ ᱵᱟᱵᱚᱱ ᱠᱩᱞ ᱠᱚᱜᱮ ᱪᱮᱥᱴᱟᱭᱟ ᱟᱵᱚ᱾ ᱠᱚᱲᱟ ᱦᱚᱯᱚᱱ ᱜᱮ, ᱠᱟᱹᱢᱤ ᱠᱟ ᱠᱟᱛᱮᱫ ᱟᱨᱡᱟᱣ ᱠᱟᱛᱮᱫ, ᱥᱮ ᱡᱟᱦᱟᱸ ᱞᱮᱠᱟ ᱠᱟᱛᱮᱫ ᱡᱩᱴᱟᱹᱣ ᱠᱟᱛᱮᱜ ᱵᱚᱱ ᱡᱚᱢ ᱠᱟᱛᱮᱜ ᱵᱚᱱ ᱵᱟᱧᱪᱟᱜᱼᱟ, ᱥᱮ ᱵᱚᱱ ᱛᱟᱦᱮᱱᱟ ᱱᱚᱝᱠᱟ ᱡᱤᱣᱤ ᱵᱚᱱ ᱵᱟᱧᱪᱟᱣ ᱛᱟᱵᱚᱱᱟ᱾ ᱟᱫᱚ ᱩᱱᱠᱩ ᱠᱩᱲᱤ ᱦᱚᱯᱚᱱ ᱠᱤᱪᱷᱩ ᱚᱱᱟ ᱠᱚ ᱱᱤᱭᱮ ᱠᱤᱪᱷᱩ ᱞᱤᱧ ᱞᱟᱹᱭᱟ ᱵᱟᱭᱨᱮ ᱠᱟᱹᱢᱤ ᱪᱟᱞᱟᱣ ᱠᱟᱛᱮ ᱡᱟᱦᱟᱸᱭ ᱠᱚ ᱠᱩᱲᱤ ᱦᱚᱯᱚᱱ, ᱟᱵᱚ ᱥᱟᱱᱛᱟᱲ ᱦᱚᱯᱚᱱ ᱠᱩᱲᱤ ᱦᱚᱯᱚᱱ, ᱥᱮ ᱠᱚᱲᱟ ᱦᱚᱯᱚᱱ ᱦᱚᱸ ᱠᱤᱪᱷᱩ ᱠᱚ ᱪᱟᱞᱟᱣ ᱠᱟᱛᱮᱜ, ᱦᱟᱱᱤ ᱱᱟᱭ ᱠᱩᱲᱤ ᱜᱤᱫᱽᱨᱟᱹ ᱥᱮ ᱱᱚᱝᱠᱟ ᱠᱤᱪᱷᱩ ᱡᱟᱭᱜᱟ ᱨᱮ ᱠᱚ ᱡᱷᱟᱹᱞᱤᱜ ᱠᱟᱱᱟ᱾ ᱠᱩᱲᱤ ᱦᱚᱯᱚᱱ ᱠᱚ ᱪᱟᱞᱟᱜ ᱠᱟᱱᱟ ᱥᱮ, ᱵᱟᱭᱨᱮ ᱠᱟᱹᱢᱤ ᱠᱚ, ᱟᱫᱚ ᱡᱷᱟᱹᱞᱤᱜ ᱠᱟᱱᱟ ᱠᱚ ᱚᱱᱟ ᱠᱚ ᱪᱮᱛᱟᱱ ᱨᱮ ᱟᱨ ᱥᱟᱶᱛᱮ ᱚᱱᱟ ᱯᱟᱹᱣᱨᱟᱹ ᱧᱩ ᱠᱚᱦᱚᱸ ᱠᱚ ᱧᱩᱭᱮᱜᱼᱟ ᱚᱱᱟ ᱠᱚ ᱡᱤᱱᱤᱥ ᱪᱮᱛᱟᱱ ᱨᱮ ᱠᱟᱹᱴᱤᱡ, ᱵᱟᱭᱨᱮ ᱠᱟᱹᱢᱤ ᱪᱟᱞᱟᱣ ᱠᱟᱛᱮ ᱴᱷᱤᱠ ᱜᱮᱭᱟ ᱴᱟᱠᱟ ᱯᱚᱭᱥᱟ ᱞᱟᱹᱜᱤᱫ ᱵᱚᱱ ᱪᱟᱞᱟᱜ-ᱟ, ᱠᱤᱱᱛᱩ ᱚᱱᱟ ᱠᱚ ᱯᱟᱹᱣᱨᱟᱹ ᱠᱚ ᱡᱩᱫᱤ ᱵᱟᱵᱚᱱ ᱱᱮᱥᱟᱭᱟ, ᱴᱟᱠᱟ ᱯᱩᱭᱥᱟᱹ ᱛᱟᱦᱮᱱᱟ ᱡᱟᱦᱟᱸ ᱠᱚ ᱠᱩᱪᱷᱩ ᱠᱤᱪᱷᱩ ᱠᱚᱢᱟᱱᱤ ᱫᱚ ᱵᱷᱟᱜᱤ ᱜᱤᱭᱟ, ᱡᱟᱦᱟᱸ ᱴᱟᱠᱟ ᱯᱚᱭᱥᱟᱭ ᱮᱢᱚᱜ ᱟᱨ ᱱᱚᱜ-ᱚᱭ ᱡᱮᱵᱚᱱ ᱞᱟᱹᱭ ᱠᱮᱫ ᱡᱮ ᱮᱲᱮ ᱜᱮ ᱫᱟᱫᱟ ᱦᱚᱲ ᱠᱚ ᱫᱟᱫᱟ ᱦᱚᱲ ᱥᱮᱫ ᱜᱮ ᱪᱟᱯ ᱱᱟ, ᱚᱱᱟ ᱫᱚ ᱠᱳᱢᱯᱟᱱᱤ ᱡᱮᱢᱚᱱ ᱵᱟᱝ ᱵᱷᱟᱹᱜᱮᱭᱟ᱾ ᱦᱮᱸ ᱚᱱᱠᱟᱱᱟᱜ ᱠᱳᱢᱯᱟᱱᱤ ᱠᱚ ᱵᱷᱟᱜᱤ ᱵᱷᱟᱜᱤ ᱠᱚᱢᱯᱟᱱᱤ ᱦᱚᱸ ᱢᱤᱱᱟᱜ ᱜᱮᱭᱟ, ᱡᱟᱦᱟᱸ ᱫᱚ ᱵᱷᱟᱜᱤ ᱵᱷᱟᱜᱤ ᱴᱤᱠᱟᱹ ᱫᱟᱨ ᱢᱮᱱᱟᱜ ᱠᱚᱣᱟ ᱯᱚᱭᱥᱟ ᱠᱚ ᱴᱤᱠᱷᱟᱹ ᱠᱚ ᱮᱢᱚᱜ-ᱟ᱾ ᱛᱳ ᱱᱩᱠᱩ ᱠᱚ ᱥᱟᱝ ᱱᱚᱣᱟ ᱠᱚ ᱪᱟᱞᱟᱜ-ᱟ ᱡᱟᱦᱟᱸᱟᱭ ᱠᱚᱨᱮ ᱵᱷᱚᱭ ᱠᱚ ᱪᱟᱞᱟᱜ-ᱟ, ᱱᱚᱣᱟ ᱠᱚ ᱴᱷᱤᱠ ᱜᱮᱭᱟ, ᱟᱫᱚ ᱚᱱᱟ ᱠᱚ ᱡᱤᱱᱤᱥ ᱪᱮᱛᱟᱱ ᱨᱮ ᱠᱷᱟᱨᱯ ᱵᱩᱡᱷᱟᱹᱜ-ᱟ ᱡᱮ ᱮ ᱟᱵᱚ ᱠᱩᱲᱤ ᱦᱚᱯᱚᱱ ᱠᱚ ᱡᱟᱦᱟᱸ ᱠᱚ, ᱟᱵᱚᱠᱚ ᱵᱚᱠᱚᱞ ᱵᱟᱰᱮ ᱮᱫ ᱛᱟᱵᱚᱱᱟ ᱟᱵᱚᱣᱟᱜ ᱥᱚᱢᱟᱡ, ᱥᱮ ᱪᱮ ᱞᱮᱠᱟ ᱦᱟᱱᱛᱮ ᱥᱟᱞᱟᱜ ᱠᱚ ᱨᱚᱲ ᱞᱟᱸᱫᱟᱭᱟ, ᱚᱱᱟ ᱠᱚ ᱡᱤᱱᱤᱥ ᱠᱚ ᱧᱮᱞ ᱠᱟ ᱠᱟᱛᱮᱫ, ᱱᱚᱝᱠᱟ ᱠᱷᱟᱨᱟᱯ ᱵᱩᱡᱷᱟᱹᱜ-ᱟ ᱡᱮ, ᱚᱱᱟ ᱠᱟᱹᱢᱤ ᱦᱚᱸ ᱵᱟᱝ ᱮᱨᱯᱚᱨ ᱢᱤᱫ ᱢᱤ ᱢᱟᱱᱮ ᱡᱟᱦᱟᱸ ᱫᱚ, ᱟᱵ ᱠᱟᱹᱢᱤᱭᱟ ᱵᱚᱱ ᱡᱟᱦᱟ ᱫᱚ ᱥᱟᱱᱛᱤ ᱞᱟᱹᱜᱤᱫ ᱡᱮ, ᱡᱚᱢ ᱵᱚᱱ ᱟᱨᱡᱟᱣᱟ ᱛᱮ ᱛᱮ ᱠᱟᱹᱴᱤᱡ ᱥᱟᱱᱛᱤ ᱧᱚᱜ ᱠᱟᱛᱮᱫ ᱵᱚᱱ ᱜᱷᱚᱨ ᱥᱚᱝᱥᱟᱨᱟ, ᱟᱫᱚ ᱩᱱᱠᱩ ᱠᱩᱲᱤ ᱦᱚᱯᱚᱱ ᱫᱚ ᱠᱟᱛᱮᱜ ᱱᱚᱣᱟ ᱠᱷᱚᱱᱟᱜ ᱟᱫᱚ ᱡᱩᱫᱤ ᱚᱱᱠᱟ ᱠᱚᱲᱟ ᱦᱚᱯᱚᱱ ᱠᱚ ᱵᱩᱡ-ᱟ, ᱱᱚᱝᱠᱟ ᱠᱚᱫᱚ ᱟᱹᱰᱤ ᱠᱷᱟᱨᱟᱯ ᱵᱩᱡᱷᱟᱹᱜ ᱟᱥᱮ ᱠᱩᱲᱤ ᱦᱚᱯᱚᱱ ᱦᱳᱭ ᱛᱮ ᱟᱹᱣᱨᱤ ᱠᱚ ᱵᱩᱡᱟ᱾ ᱟᱫᱚ ᱥᱚᱝᱥᱟᱨ ᱨᱮ ᱢᱚᱱᱮ ᱦᱚᱸ ᱵᱟᱝ ᱛᱟᱦᱮᱱᱟ, ᱟᱨ ᱚᱱᱠᱟ ᱠᱟᱛᱮ ᱥᱚᱝᱥᱟᱨ ᱵᱷᱟᱜᱮ ᱵᱷᱟᱜᱮ ᱥᱚᱝᱥᱟᱨ ᱵᱚᱱ ᱵᱟᱹᱲᱤᱡᱜ-ᱟ᱾ ᱚᱱᱟ ᱠᱚ ᱡᱤᱱᱤᱥ ᱫᱚ ᱟᱹᱰᱤ ᱵᱟᱹᱲᱤᱡ, ᱢᱮᱫ ᱛᱮᱞᱤᱧ ᱠᱚᱭᱚᱜ ᱮᱜ ᱞᱮᱠᱟᱞᱤᱧ ᱵᱩᱡᱷᱟᱹᱣᱫᱟ, ᱟᱫᱚ ᱚᱱᱟ ᱠᱚ ᱪᱮᱛᱟᱱ ᱨᱮ ᱡᱚᱫᱤ ᱠᱟᱹᱴᱤᱡ ᱢᱮᱫ ᱞᱩ ᱟᱵᱚᱨᱮᱱ ᱥᱟᱱᱛᱟᱲ ᱥᱮ ᱟᱵᱚ ᱡᱚᱛᱚ ᱦᱚᱲ ᱵᱩᱡᱷᱟᱹᱣ ᱫᱟᱲᱮ ᱟᱠᱚ ᱯᱟᱥᱮᱜ ᱟᱵᱤᱱ ᱫᱚ ᱦᱟᱸᱜ ᱚᱱᱠᱟ ᱠᱟᱹᱢᱤ ᱵᱤᱱ ᱪᱟᱞᱟ ᱞᱮᱱᱠᱷᱟᱡ ᱟᱹᱵᱤᱱ ᱦᱚᱸ ᱵᱟᱵᱤᱱ ᱠᱤᱧ ᱟᱹᱞᱤᱧ ᱠᱷᱮᱞ ᱱᱚᱣᱟ ᱠᱚ ᱠᱟᱹᱴᱤᱡᱽ ᱢᱟᱱᱮ ᱵᱷᱟᱜᱮ ᱞᱮᱠᱷᱟᱱ ᱪᱮᱫ ᱞᱮᱠᱟ ᱵᱤᱱ ᱢᱚᱱᱮᱭᱟ ᱟᱹᱵᱤᱱ᱾
ᱦᱮᱸ ᱦᱮᱸ ᱱᱚᱣᱟ ᱫᱚ ᱟᱹᱰᱤ ᱠᱟᱛᱷᱟ ᱫᱚ ᱱᱟᱯᱟᱭ ᱠᱟᱛᱷᱟ ᱜᱮᱢ ᱥᱟᱵᱽ ᱨᱟᱠᱟᱫᱟ ᱢᱮᱱᱠᱷᱟᱱ ᱤᱧ ᱫᱚ ᱯᱳᱭᱞᱳ ᱨᱮ ᱢᱤᱫᱴᱟᱝ ᱠᱟᱛᱷᱟᱧ ᱞᱟᱹᱭᱟ᱾
ᱡᱮ ᱚᱲᱟᱜ ᱨᱮᱱ ᱞᱚᱠᱠᱷᱤ ᱫᱚ ᱵᱟᱭᱨᱮ ᱵᱟᱵᱚᱱ ᱠᱳᱞ ᱠᱚᱣᱟ ᱠᱟᱨᱚᱱ ᱢᱤᱫᱴᱟᱝ ᱮᱸ ᱟᱹᱰᱤ ᱥᱚᱢᱟᱡᱽ ᱨᱮᱱᱟᱜ ᱟᱹᱰᱤ ᱠᱤᱪᱷᱩ ᱜᱤᱧ ᱧᱮᱞ ᱮᱫᱟ ᱵᱚᱱ ᱞᱟᱹᱭᱟ ᱡᱮ ᱥᱟᱹᱨᱤᱜᱮ ᱯᱚᱛᱮᱠ ᱡᱤᱱᱤᱥ ᱫᱚᱠᱚ ᱵᱟᱹᱲᱤᱡ ᱡᱟᱹᱛᱤ ᱞᱟᱹᱭ ᱛᱮ ᱱᱚᱣᱟ ᱠᱚ ᱡᱩᱫᱤ ᱠᱩᱲᱤ ᱦᱚᱯᱚᱱ ᱫᱚ, ᱢᱤᱫ ᱵᱟᱨ ᱠᱚ ᱵᱟᱹᱲᱤᱡ ᱜᱟᱱ ᱢᱮᱱᱠᱷᱟᱱ ᱤᱧ ᱫᱚ ᱱᱚᱣᱟ ᱨᱮᱱᱟᱜ ᱯᱳᱭᱞᱳ ᱫᱳᱥ ᱫᱩᱧ ᱞᱟᱹᱭᱟ ᱠᱚᱲᱟ ᱦᱚᱯᱚᱱ, ᱠᱟᱨᱚᱱ ᱡᱟᱦᱟᱸ ᱚᱲᱟᱜ ᱨᱮᱱᱤᱡ ᱜᱮ ᱠᱩᱲᱤ ᱜᱤᱫᱽᱨᱟᱹ ᱠᱟᱱᱟᱭ᱾ ᱮᱸ ᱡᱟᱦᱟᱸᱭ ᱜᱮ ᱠᱟᱱᱟᱭ ᱥᱟᱹᱜᱟᱹᱭ ᱨᱮ ᱡᱟᱦᱟᱸᱭ ᱜᱮ ᱦᱩᱭᱩᱜ ᱛᱟᱵᱚᱱ ᱱᱚᱣᱟ ᱚᱲᱟᱜ ᱨᱮ ᱠᱚᱲᱟ ᱦᱚᱸᱯᱚᱱ ᱢᱮᱱᱟᱭᱟ ᱥᱮ ᱮᱻ ᱡᱟᱦᱟᱸᱭ ᱜᱮ ᱢᱮᱱ ᱠᱤᱱᱛᱩ ᱠᱚᱣᱟᱜ ᱱᱩᱠᱩᱣᱟᱜ ᱯᱳᱭᱞᱳ ᱨᱮ ᱞᱟᱹᱠᱛᱤ ᱢᱮᱱᱟᱜ ᱛᱟᱠᱚᱣᱟ ᱠᱟᱹᱢᱤ ᱱᱚᱝᱠᱟᱱ ᱠᱟᱹᱢᱤ ᱠᱟᱡ ᱡᱟᱦᱟᱸ ᱠᱟᱹᱢᱤ ᱛᱟᱞᱟᱛᱮ᱾ ᱵᱟᱹᱱᱩᱜ ᱮᱢᱟᱱ ᱟᱹᱰᱤ ᱠᱤᱪᱷᱩ ᱵᱟᱹᱱᱩᱜ ᱵᱟᱭᱨᱮ ᱠᱟᱹᱢᱤ ᱫᱚ ᱵᱟᱵᱚᱱ ᱠᱳᱞ ᱠᱚᱜᱮ ᱡᱮᱢᱚᱱ ᱮ ᱟᱞᱮ ᱟᱛᱳ ᱨᱮᱱᱟᱜ ᱱᱚᱝᱠᱟ ᱱᱚᱝᱠᱟ ᱞᱮᱠᱷᱟᱱ ᱞᱟᱹᱭ ᱞᱮᱠᱷᱟᱱ ᱫᱚ ᱱᱚᱝᱠᱟ ᱜᱟᱱᱚᱜ-ᱟ ᱯᱨᱟᱭ ᱜᱮ ᱱᱚᱝᱠᱟ ᱞᱟᱹᱭ ᱵᱟᱲᱟ ᱫᱟ ᱠᱚ ᱡᱮ᱾ ᱪᱮᱫᱟᱜ ᱥᱮ ᱟᱞᱮ᱾ ᱮ ᱵᱟᱭᱨᱮ ᱠᱟᱹᱢᱤ ᱠᱚ ᱪᱟᱞᱟᱜ ᱟᱞᱮ ᱧᱮᱞ ᱡᱚᱝ ᱠᱷᱟᱱ ᱠᱷᱟᱨᱟᱵᱽ ᱞᱮ ᱵᱩᱡᱷᱟᱹᱣᱟ ᱠᱚᱣᱟ ᱟᱞᱮ ᱵᱟᱦᱩ ᱛᱟᱠᱚ ᱠᱳᱞ ᱠᱚᱢ ᱵᱟᱭᱨᱮ ᱠᱟᱹᱢᱤ ᱪᱮᱫᱟᱜ ᱵᱚᱱ ᱠᱳᱞ ᱠᱚᱣᱟ ᱱᱚᱣᱟ ᱠᱳᱩᱞᱜᱮ ᱵᱟᱝ ᱜᱟᱱᱚᱜ ᱱᱚᱣᱟ ᱫᱚ ᱟᱵᱚ ᱠᱚᱲᱟ ᱜᱤᱫᱽᱨᱟᱹ ᱢᱤᱫᱴᱟᱝ ᱢᱮᱱᱛᱤᱧ ᱢᱚᱱᱮᱭᱟ ᱠᱚᱲᱟ ᱜᱤᱫᱽᱨᱟᱹ ᱴᱷᱤᱠ ᱵᱚᱱ ᱛᱟᱦᱮᱸᱱᱟ ᱠᱩᱲᱤ ᱜᱤᱫᱽᱹᱲᱟ ᱜᱤᱫᱽᱨᱟᱹ ᱟᱹᱰᱤ ᱫᱚ
ᱟᱫᱚ ᱟᱫᱚ ᱚᱱᱮ ᱨᱮᱱᱟᱜ ᱡᱤᱱᱤᱥ ᱜᱮᱞᱤᱧ ᱞᱟᱹᱭᱟ ᱡᱮ ᱵᱟᱭᱨᱮ ᱠᱚᱢᱤ ᱫᱚ ᱠᱩᱲᱤ ᱦᱚᱯᱚᱱ ᱫᱚ ᱵᱟᱝ ᱠᱳᱞ ᱜᱮ ᱵᱮᱴᱟᱨ ᱟᱞᱤᱧ ᱦᱚᱸᱞᱤᱧ ᱞᱟᱹᱭᱟᱸ ᱦᱮᱸ ᱟᱫᱚ ᱡᱳᱫᱤᱭᱳ ᱠᱤᱪᱷᱩ ᱠᱤᱪᱷᱩ ᱠᱩᱲᱤ ᱦᱚᱯᱚᱱ ᱢᱮᱱᱟᱜ ᱠᱚ ᱡᱟᱦᱟᱸ ᱫᱚ ᱠᱷᱟᱱ ᱫᱚᱢᱮ ᱠᱚ ᱠᱟᱹᱢᱤ ᱜᱮᱭᱟ ᱟᱨ ᱠᱤᱪᱷᱩ ᱠᱟᱹᱢᱤ ᱡᱮᱦᱮᱸᱛᱩ ᱠᱚ ᱪᱟᱞᱟᱜ ᱜᱮᱭᱟ ᱱᱚᱣᱟ ᱠᱚᱫᱚ᱾ ᱟᱫᱚ ᱵᱤᱱ ᱞᱟᱹᱭ ᱫᱟᱲᱮ-ᱟ ᱡᱩᱫᱤ ᱥᱟᱢ ᱢᱮ ᱡᱟᱦᱟᱱᱟᱜ ᱠᱟᱹᱢᱤ ᱠᱚ᱾ ᱦᱮᱸ ᱟᱫᱚ ᱫᱚᱢᱮ ᱵᱟᱭᱨᱮ ᱢᱟᱱᱮ ᱪᱮᱫᱠᱟ-ᱟ ᱚᱲᱟᱜ ᱠᱚᱨᱮ ᱥᱩᱨ ᱠᱚᱨᱮ ᱡᱟᱦᱟᱸᱱᱟᱜ ᱠᱚᱨᱮ ᱚᱱᱟ ᱵᱷᱟᱴᱟ ᱥᱮ ᱡᱟᱦᱟᱱᱟᱜ ᱠᱤᱪᱷᱩ ᱡᱟᱦᱟᱸᱭᱟᱜ ᱠᱟᱹᱢᱤ ᱠᱚ ᱱᱚᱣᱟ ᱠᱚᱫᱚ ᱪᱟᱞᱟᱣ ᱦᱚᱪᱚᱱ ᱠᱚ ᱱᱚᱣᱟ ᱠᱚᱫᱚ ᱵᱩᱜᱤᱭᱟ ᱟᱹᱛᱩ ᱠᱚᱨᱮᱜ ᱦᱮᱸ᱾ ᱠᱤᱱᱛᱩ ᱱᱚᱜ-ᱚᱭ ᱡᱮ ᱟᱹᱛᱩ ᱢᱟᱱᱮ ᱩᱱᱠᱩ ᱠᱚᱲᱟ ᱦᱚᱯᱚᱱ ᱡᱮ ᱠᱚᱲᱟ ᱦᱚᱯᱚᱱ ᱠᱚ ᱪᱟ ᱠᱟᱱᱟ ᱠᱩᱲᱤ ᱦᱚᱯᱚᱱ ᱚᱲᱟᱜ ᱠᱚᱨᱮ ᱮᱠᱞᱟ ᱠᱚ ᱛᱟᱦᱮᱸᱱᱟ ᱟᱫᱚ ᱠᱤᱪᱷᱩ ᱠᱤᱪᱷᱩ ᱡᱟᱦᱟᱸ ᱯᱟᱹᱨᱩᱣᱟᱹ ᱦᱟᱺᱰᱤ ᱟᱹᱠᱷᱨᱤᱧ ᱠᱚ ᱚᱱᱟ ᱠᱚ ᱡᱤᱱᱤᱥ ᱡᱩᱫᱤ ᱠᱚ ᱨᱮᱥᱴᱨᱤᱠᱥᱟ ᱥᱮ ᱟᱭᱩ ᱩᱱᱤ ᱪᱟᱞᱟᱣ ᱞᱟᱹᱜᱤᱫ ᱛᱮ ᱠᱤᱪᱷᱩ ᱠᱤᱪᱷᱩ ᱠᱚᱨᱟᱣ ᱞᱟᱹᱜᱤᱫ ᱚᱱᱠᱟ ᱯᱟᱹᱣᱨᱟᱹ ᱠᱚ ᱟᱣᱨᱤ ᱟᱹᱠᱷᱨᱤᱧ ᱨᱮ ᱟᱨᱠᱤ᱾ ᱟᱹᱠᱷᱨᱤᱧ ᱛᱚᱨᱟ ᱦᱟᱹᱱᱤ ᱱᱟᱹᱭ ᱪᱷᱟᱹᱛᱤᱠ ᱠᱚ ᱦᱟᱹᱱᱤ ᱱᱟᱹᱭ ᱠᱚ ᱵᱚᱞᱚ ᱠᱟᱛᱮᱜ ᱦᱟᱱᱟ ᱱᱟᱣᱟ ᱠᱚᱨᱟᱣᱟᱜ-ᱟ ᱚᱱᱟ ᱠᱤᱪᱷᱩ ᱨᱮ ᱟᱨ ᱪᱷᱟᱹᱛᱤᱠ ᱠᱚ ᱥᱟᱞᱟᱜ ᱠᱚ ᱨᱚᱲ ᱞᱟᱸᱱᱫᱟᱭᱟ ᱚᱱᱟ ᱠᱚ ᱠᱤᱪᱷᱩ ᱡᱤᱱᱤᱥ ᱠᱚ ᱡᱩᱫᱤ ᱠᱟᱹᱴᱤᱡ ᱵᱚᱱ ᱢᱮᱫᱽ ᱞᱩᱛᱩᱨᱟᱜ-ᱟ ᱡᱩᱫᱤ ᱜᱟᱨᱡᱮᱱ ᱠᱚ ᱠᱟᱹᱴᱤᱡᱽ ᱴᱷᱤᱠ ᱴᱷᱟᱠ ᱠᱟᱹᱴᱤᱡ ᱵᱚᱱ ᱜᱟᱭᱤᱰ ᱠᱚᱣᱟ ᱟᱵᱚᱨᱮᱱ ᱠᱩᱲᱤ᱾ ᱥᱮ ᱡᱷᱛᱚ ᱦᱚᱲᱜ ᱜᱮ ᱟᱵᱚ ᱦᱚᱸ ᱵᱚ ᱟᱵᱚ ᱟᱵᱚ ᱛᱮᱵᱚᱱ ᱜᱟᱭᱤᱰᱚᱜ-ᱟ ᱛᱟᱦᱚᱸᱞᱮ ᱚᱱᱟ ᱠᱚ ᱠᱟᱹᱴᱤᱡ ᱵᱷᱟᱜᱮᱜ-ᱟ ᱥᱮ ᱪᱮᱫ ᱵᱤᱱ ᱞᱟᱹᱭᱟ ᱵᱤᱱ᱾
ᱦᱮᱸ ᱦᱮᱸ ᱟᱹᱰᱤ ᱜᱮ ᱵᱷᱟᱜᱮ ᱠᱟᱨᱚᱱ, ᱦᱮᱸ ᱚᱱᱟ ᱠᱚᱫᱚ ᱵᱟᱝᱜᱮ ᱵᱷᱟᱜᱮᱭᱟ ᱤᱧᱟᱹᱜ ᱞᱟᱹᱭ ᱛᱮᱫᱚ ᱱᱚᱣᱟ ᱠᱚᱫᱚ ᱢᱤᱫᱴᱟᱝ ᱟᱵᱚ ᱢᱟᱹᱱᱟ ᱥᱚᱱᱢᱟᱱ ᱠᱟᱛᱮ ᱜᱮ ᱛᱚ ᱫᱷᱟᱹᱨᱛᱤ ᱛᱟᱞᱟᱨᱮ ᱵᱟᱸᱧᱪᱟᱣ ᱢᱮᱱᱟᱜ ᱵᱚᱱᱟ᱾
ᱟᱵᱚᱣᱟᱜ-ᱟ ᱢᱟᱹᱱ ᱥᱚᱱᱢᱟᱱ ᱫᱚ ᱛᱟᱛᱮ, ᱮ ᱥᱟᱱᱟᱢ ᱦᱚᱲᱟᱜ ᱜᱮ ᱡᱩᱫᱤ ᱟᱞᱚᱵᱚᱱ ᱱᱟᱛᱷᱟ ᱢᱟ ᱥᱮ ᱡᱟᱦᱟᱸᱭ ᱫᱚ ᱩᱱᱠᱩ ᱚᱱᱠᱟ ᱡᱟᱦᱟᱸᱭ ᱵᱟᱹᱲᱤᱡ ᱠᱚ ᱠᱟᱹᱢᱤᱭᱮᱫᱟ ᱚᱱᱟ ᱫᱚ ᱵᱟᱝ ᱠᱟᱹᱢᱤ ᱜᱮ ᱞᱟᱹᱠᱛᱤ ᱥᱮ ᱚᱱᱠᱟᱱᱟᱜ ᱡᱮᱢᱚᱱ ᱟᱞᱚ ᱠᱚ ᱠᱟᱹᱢᱤᱭᱮᱫᱟ ᱱᱚᱝᱠᱟᱱᱟᱜ ᱫᱚ ᱮᱠᱮᱵᱟᱨᱮ ᱚᱲᱟᱜ ᱦᱚᱲ ᱮ ᱥᱟᱶᱛᱮ ᱮ ᱟᱛᱩ ᱦᱚᱲ ᱜᱮ ᱱᱚᱣᱟ ᱢᱤᱫᱴᱟᱱ ᱴᱮᱠᱟᱣ ᱫᱟᱨᱟᱢ ᱫᱚᱠᱚ ᱠᱚᱨᱟᱣ ᱞᱮᱠᱷᱟᱱ ᱟᱹᱰᱤ ᱱᱟᱯᱟᱭᱚᱜ-ᱟ ᱡᱟᱛᱮ ᱱᱚᱣᱟ ᱠᱚᱫᱚ ᱟᱞᱚ ᱦᱩᱭᱩᱜ ᱢᱟ᱾ ᱱᱚᱣᱟ ᱫᱚ ᱮᱠᱵᱟᱨ ᱵᱟᱹᱲᱤᱡ ᱤᱭᱟᱹ ᱠᱟᱱᱟ ᱱᱚᱣᱟ ᱠᱷᱚᱱ ᱫᱚ ᱡᱟᱛᱮ ᱵᱚᱱ ᱟᱞᱚᱵᱚᱱ ᱠᱚᱨᱣᱟ ᱱᱚᱝᱠᱟᱱ ᱟᱜ ᱩᱭᱦᱟᱹᱨ ᱵᱷᱟᱵᱽᱱᱟ ᱛᱮᱜᱮ ᱛᱟᱲᱟᱢ ᱞᱮᱠᱷᱟᱱ ᱵᱚᱱ ᱱᱟᱯᱟᱭᱚᱜᱼᱟ᱾
ᱦᱮᱸ ᱟᱨ ᱚᱱᱟ ᱥᱟᱶᱛᱮ ᱡᱮ ᱡᱚᱛᱚ ᱱᱚᱝᱠᱟᱱ ᱟᱜ ᱩᱭᱦᱟᱹᱨ ᱵᱚᱱ ᱫᱚᱦᱚᱭᱟ ᱠᱩᱲᱤ ᱛᱟᱢ ᱠᱚᱲᱟ ᱛᱟᱢ ᱟᱫᱚᱜ ᱡᱮᱢᱚᱱ ᱟᱵᱚᱱ ᱞᱟᱹᱭᱟ ᱡᱮ ᱠᱚᱲᱟ ᱦᱚᱯᱚᱱ ᱥᱟᱛ ᱜᱷᱟᱴ ᱨᱮᱱᱟᱜ ᱫᱟᱜ ᱠᱚ ᱧᱩᱭᱟ, ᱚᱱᱟ ᱠᱚ ᱡᱤᱱᱤᱥ ᱫᱚ ᱟᱞᱤ ᱞᱤᱧ ᱦᱟᱲᱟᱢ ᱯᱟᱲᱟᱢ ᱠᱚ ᱞᱟᱹᱭ ᱟᱠᱟᱫ ᱨᱮᱦᱚᱸ, ᱠᱤᱱᱛᱩ ᱱᱚᱣᱟ ᱫᱚ ᱟᱵᱚ ᱫᱚ ᱟᱥᱛᱮ ᱟᱥᱛᱮ ᱪᱟᱵᱟ ᱦᱩᱭᱩᱜ ᱛᱟᱵᱚᱱᱟ ᱛᱟᱵᱚᱱᱟ ᱠᱩᱲᱤ ᱦᱚᱯᱚᱱ ᱦᱚᱸ ᱛᱟᱦᱚᱞᱮ ᱱᱤᱛᱚᱜ ᱧᱮᱞ ᱵᱤᱱ ᱱᱟᱦᱟᱜ ᱡᱩᱜᱽ ᱨᱮ ᱠᱩᱲᱤᱯᱚᱱ ᱦᱚᱸ ᱚᱱᱠᱟ ᱠᱚ ᱩᱭᱦᱟᱹᱨᱮᱜᱼᱟ᱾ ᱡᱮ ᱟᱡᱽ ᱫᱟᱲᱭᱟᱜ ᱠᱟᱱᱟ ᱛᱚ ᱟᱹᱞᱤᱧ ᱪᱮᱫᱟᱜ ᱵᱟᱹᱞᱤᱧ ᱫᱟᱲᱮᱭᱟᱜᱼᱟ ᱱᱚᱣᱟ ᱠᱚ ᱡᱤᱱᱤᱥ ᱪᱮᱛᱟᱱ ᱨᱮ ᱟᱵᱚ ᱦᱚᱱᱟᱠᱚ ᱱᱚᱣᱟ ᱫᱚ ᱢᱤᱫᱮᱱ ᱪᱮᱞᱮᱡᱽ ᱞᱮᱠᱟ ᱛᱤᱸᱜᱩ ᱠᱟᱱᱟ ᱡᱤᱥᱴᱟ ᱫᱚ᱾ ᱪᱮᱞᱮᱧᱤᱧ ᱞᱮᱠᱟ ᱛᱤᱜᱩᱱ ᱠᱟᱱᱟ ᱡᱮ ᱚᱱᱟ ᱠᱚ ᱡᱤᱱᱤᱥ ᱠᱤᱪᱷᱩ ᱠᱤᱪᱷᱩ ᱨᱩᱞᱥ ᱫᱚ ᱵᱟᱝ ᱵᱷᱟᱜᱮᱭᱟ ᱡᱮᱢᱚᱱ ᱦᱤᱨᱳᱢ ᱡᱤᱱᱤᱥ ᱠᱚ᱾ ᱦᱤᱨᱳᱚᱢ ᱠᱚᱣᱟ ᱡᱤᱱᱤᱥ ᱱᱚᱣᱟ ᱠᱚ᱾ ᱡᱤᱱᱤᱥ ᱡᱩᱫᱤ ᱟᱵᱚ ᱥᱟᱱᱛᱟᱲ ᱥᱚᱢᱟᱡᱽ ᱡᱩᱫᱤ ᱵᱚᱱ ᱩᱴᱷᱟᱹᱣ ᱫᱟᱲᱮᱭᱟᱜᱼᱟ᱾ ᱥᱮ ᱱᱚᱣᱟ ᱠᱚᱫᱚ ᱛᱟᱦᱮᱸ ᱞᱮᱱᱟ ᱦᱮᱱᱟᱜ ᱜᱮᱭᱟ᱾ ᱠᱤᱱᱛᱩ ᱱᱚᱣᱟ ᱠᱚ ᱡᱤᱱᱤᱥ ᱫᱚ ᱫᱚᱢᱮ ᱮᱠᱴᱟ ᱫᱚ ᱢᱟᱱᱮ ᱥᱩᱞᱩᱠ ᱥᱚᱝᱥᱟᱨ ᱫᱚ ᱵᱟᱝ ᱦᱩᱭᱩᱜᱼᱟ᱾ ᱥᱩᱞᱩᱠ ᱥᱮ ᱢᱤᱫᱴᱮᱱ ᱩᱸ ᱟᱸ ᱟᱞᱮᱟᱱᱮ ᱟᱹᱵᱤᱱ ᱪᱮᱛᱟᱱ ᱥᱮ ᱡᱚᱛᱚ ᱦᱚᱲᱜᱮ ᱧᱮᱞ ᱵᱤᱱ ᱟᱹᱵᱤᱱ ᱚᱱᱟ ᱚᱱᱟ ᱥᱟᱹᱭᱤᱱ ᱫᱚ ᱟᱵᱤᱱᱟᱜ ᱡᱚᱠᱚᱱ ᱥᱩᱠ ᱥᱟᱱᱛᱤ ᱛᱮᱫᱚ ᱥᱵᱤᱱ ᱫᱚ ᱚᱦᱤᱱ ᱵᱟᱧᱪᱟ ᱫᱟᱲᱮᱭᱟᱜ ᱠᱚᱣᱟ ᱡᱟᱦᱟᱸ ᱢᱤᱫᱴᱮᱱ ᱥᱟᱹᱜᱟᱹᱭ ᱨᱮᱵᱤᱱ ᱵᱷᱮᱫᱷᱟᱣᱮᱫ ᱠᱚᱣᱟ ᱢᱤᱫᱴᱮᱱ ᱱᱟᱹᱲᱤ ᱛᱮᱵᱮᱱ ᱛᱚᱞ ᱠᱚᱣᱟ ᱡᱟᱦᱟᱸ ᱚᱱᱟ ᱨᱮᱱᱟᱜ ᱛᱚᱞ ᱟᱨ ᱡᱟᱦᱟᱸ ᱢᱤᱫ ᱜᱟᱫᱟ ᱱᱟᱲᱤ ᱛᱮᱵᱮᱱ ᱛᱚᱞ ᱠᱚᱣᱟ ᱚᱱᱟ ᱫᱚ᱾ ᱟᱹᱵᱤᱱ ᱯᱩᱨᱟᱹ ᱯᱟᱹᱴᱟᱹᱣᱵᱤ ᱥᱮᱸᱫ ᱵᱟᱵᱤᱱ ᱧᱟᱢ ᱞᱮᱟᱱ ᱵᱤᱱ ᱵᱩᱡᱷᱟᱹ ᱥᱮ ᱪᱮᱫ ᱵᱤᱱ ᱞᱭᱟ
ᱦᱮᱸ ᱦᱮᱸ ᱢᱟᱱᱮ? ᱯᱟᱹᱦᱤᱞ ᱨᱮᱱᱟᱜ ᱡᱟᱦᱟᱸ ᱠᱚᱛᱮᱠ ᱢᱟᱱᱮ ᱱᱚᱣᱟ ᱫᱚ ᱠᱟᱛᱷᱟ ᱫᱤᱡᱟ ᱱᱚᱣᱟ ᱫᱚ ᱞᱟᱹᱭ ᱪᱟᱞ ᱠᱟᱛᱷᱟ ᱠᱚ ᱠᱟᱱᱟ ᱡᱟᱦᱟᱸ ᱫᱚ ᱦᱩᱭᱩᱜ ᱠᱟᱱᱟ ᱠᱟᱛᱷᱟ ᱡᱤᱛᱟᱹᱣ ᱠᱟᱛᱷᱟ ᱠᱚᱫᱚ ᱵᱟᱝ ᱜᱮᱵᱚᱱ ᱫᱚᱦᱚ ᱞᱮᱠᱷᱟᱱ ᱜᱟᱱᱚᱜᱼᱟ᱾ ᱠᱟᱨᱚᱱ ᱟᱵᱚ ᱡᱩᱫᱤᱢ ᱞᱟᱹᱭᱟ ᱥᱚᱝᱥᱟᱨ ᱛᱟᱞᱟᱛᱮ ᱱᱟᱯᱟᱭ ᱮᱸ ᱥᱟᱹᱜᱟᱹᱭ ᱛᱟᱦᱚᱞᱮ ᱠᱷᱟᱱ ᱫᱚ ᱟᱵᱚ ᱫᱚ᱾ ᱮᱸ ᱢᱤᱫ ᱦᱚ ᱢᱟᱱᱮ ᱥᱟᱢᱤ ᱤᱥᱛᱤᱨᱤ ᱨᱮᱱᱟᱜ ᱥᱟᱹᱜᱟᱹᱭ ᱡᱮᱢᱚᱱ ᱱᱟᱯᱟᱭ ᱱᱟᱯᱟᱭ ᱛᱟᱦᱮᱱ ᱢᱟ ᱥᱟᱶᱛᱮ ᱪᱤᱫ ᱤᱧ ᱞᱟᱹᱭᱟ ᱥᱟᱢᱤ ᱱᱟᱯᱟᱭ ᱥᱟᱹᱜᱟᱹᱭ ᱛᱟᱦᱮᱸᱞᱮᱠᱷᱟ ᱚᱲᱟᱜ ᱚᱲᱟᱜ ᱢᱤᱫᱴᱟᱝ ᱥᱚᱝᱥᱟᱨ ᱱᱟᱯᱟᱭ ᱛᱟᱦᱮᱱᱟ᱾ ᱥᱚᱝᱥᱟᱨ ᱱᱟᱯᱟᱭ ᱛᱟᱦᱚᱞᱮ ᱠᱷᱟᱱ ᱚᱱᱟ ᱥᱚᱝᱥᱟᱨ ᱨᱮᱱ ᱜᱤᱫᱽᱨᱟᱹ ᱚᱞᱚᱜ ᱯᱟᱲᱦᱟᱣ ᱠᱚ ᱥᱮᱬᱟᱭᱟ ᱢᱤᱫᱴᱟᱝ ᱰᱮᱵᱷᱞᱚᱯ ᱥᱮᱫ ᱪᱟᱜ ᱥᱮ ᱟᱛᱦ ᱦᱚᱸ ᱱᱟᱯᱟᱭ ᱛᱟᱦᱮᱱᱟ᱾ ᱚᱝᱠᱟ ᱤᱧᱟᱹᱜ ᱫᱚ ᱚᱱᱠᱟ ᱩᱭᱦᱟᱹᱨ ᱵᱷᱟᱵᱽᱱᱟ ᱫᱚ ᱚᱱᱠᱟᱱᱟᱜ ᱠᱟᱛᱷᱟᱧ ᱞᱟᱹᱭᱟ᱾
ᱦᱩᱸ ᱟᱫ ᱟᱫ ᱟᱫ ᱵᱷᱟᱜᱮ ᱫᱚ ᱠᱟᱛᱮ ᱜᱮᱞᱮ ᱟᱵᱳ ᱥᱟᱱᱟᱢ ᱵᱚᱭᱦᱟ ᱠᱚ ᱥᱟᱱᱛᱟᱲ ᱵᱚᱭᱦᱟ ᱠᱚ ᱵᱤᱥᱮᱥᱟᱭ ᱛᱮ᱾ ᱟᱵᱚ ᱢᱟᱱᱮ ᱚᱲᱚᱜ ᱯᱟᱲᱦᱟᱜ ᱫᱚ ᱱᱤᱛᱚᱜ ᱫᱚ ᱡᱟᱹᱨᱩᱨᱤ ᱠᱟᱱ ᱜᱮᱭᱟ᱾ ᱢᱟᱱᱮ ᱚᱲᱚᱜ ᱯᱟᱲᱦᱟᱜ ᱞᱮᱠᱷᱟᱱ ᱵᱚᱱ ᱠᱟᱹᱴᱤᱡ ᱵᱚᱱ ᱪᱮᱫᱟ ᱪᱮᱫ ᱡᱤᱱᱤᱥ ᱵᱷᱟᱜᱮᱭᱟ ᱪᱮᱫ ᱡᱤᱱᱤᱥ ᱵᱟᱝ᱾ ᱟᱫᱚ ᱚᱱᱠᱟ ᱡᱟᱦᱱᱟᱜ ᱯᱮᱪᱷᱟᱱ ᱯ ᱫᱟᱨ ᱵᱟᱵᱚᱱ ᱫᱟᱹᱲᱟᱜ ᱠᱷᱟᱱ, ᱵᱷᱟᱜᱤᱼᱟ᱾ ᱟᱨ ᱥᱟᱶᱛᱮ ᱟᱵᱚᱨᱮᱱ ᱵᱚᱭᱦᱟ ᱠᱚ ᱟᱵᱤᱱ ᱦᱚᱸ ᱟᱵᱤᱱ ᱦᱚᱸ ᱱᱳᱴᱤᱥ ᱠᱚᱵᱤᱱ ᱡᱟᱦᱱᱟᱜ ᱠᱚ᱾ ᱡᱮ ᱯᱟᱹᱨᱭᱟ. ᱦᱟᱺᱰᱤ ᱠᱚ ᱵᱟᱠᱚ ᱵᱚᱭᱦᱟ ᱛᱟᱠᱚᱣᱟ ᱡᱮ ᱟᱞᱚᱵᱤᱱ ᱧᱩᱭᱟ ᱢᱟᱱᱮ ᱧᱩ ᱪᱮᱛᱟᱱ ᱨᱮ ᱥᱮ ᱚᱜᱠᱟᱱᱟᱜ ᱠᱤᱪᱷᱩ ᱪᱮᱛᱟᱱ ᱨᱮ ᱠᱟᱹᱴᱤᱡ ᱡᱟᱦᱟᱱᱟᱜ ᱵᱟᱹᱲᱤᱡ ᱠᱟᱹᱢᱤ ᱠᱚ ᱪᱮᱛᱟᱱ ᱨᱮ ᱠᱟᱹ ᱜᱟᱭᱤᱰ ᱠᱚ ᱵᱤᱱ ᱚᱞᱚᱜ ᱯᱟᱲᱦᱟᱜ ᱪᱮᱛᱟᱱ ᱨᱮ ᱠᱟᱹᱴᱤᱡ ᱫᱷᱮᱭᱟᱱ ᱮᱢ ᱦᱚᱪᱚ ᱠᱚᱵᱤᱱ ᱟᱨ ᱚᱱᱟ ᱥᱟᱶᱛᱮ ᱟᱹᱞᱤᱧ ᱞᱤᱧ ᱫᱟᱨᱟᱭ ᱛᱮ ᱮᱯᱥ ᱟᱞᱟᱝ ᱨᱚᱚᱲ ᱱᱟᱞᱟᱝ ᱩᱱᱟᱹᱜ ᱵᱩᱜᱤ ᱵᱟᱹᱲᱤᱡ ᱱᱩᱱᱟᱹᱜ ᱵᱷᱟᱜᱮ ᱵᱟᱹᱲᱤᱡ ᱠᱟᱛᱷᱟ᱾ ᱟᱹᱰᱤ ᱟᱵᱤᱱᱟᱜ ᱱᱚᱣᱟ ᱫᱟᱢᱟᱱ ᱚᱠᱛᱚ ᱮᱢ ᱞᱟᱹᱜᱤᱫ ᱟᱹᱰᱤ ᱪᱮᱦᱨᱟ ᱠᱩᱥᱤ ᱞᱤᱧ ᱵᱩᱡ ᱠᱮᱼᱟ᱾ ᱟᱨ ᱥᱟᱶᱛᱮ ᱩᱱᱤ ᱠᱟᱭᱨᱟ ᱮᱯᱥ ᱟᱹᱰᱤ ᱥᱟᱨᱦᱟᱣᱤᱧ ᱪᱟᱞᱮᱭᱟ ᱡᱮ ᱟᱞᱟᱝ ᱱᱚ ᱧᱟᱯᱟᱢ ᱚᱪᱚ ᱠᱮᱞᱟᱝ ᱱᱚᱣᱟ ᱡᱟᱭᱜᱟ ᱨᱮ ᱥᱮ ᱱᱚᱣᱟ ᱟᱥᱛᱟᱞ ᱨᱮ